ᱦᱮᱸ ᱜᱚᱢᱠᱮ ᱡᱚᱦᱟᱨ᱾ ᱥᱟᱹᱜᱩᱱ ᱥᱮᱛᱟᱜ ᱜᱚᱝᱠᱮ᱾
ᱮ ᱜᱚᱝᱠᱮ ᱛᱟᱦᱚᱞᱮ ᱪᱮᱫ ᱞᱮᱠᱟ ᱢᱮᱱᱟᱜ ᱵᱮᱱᱟ?
ᱜᱚᱝᱠᱮ ᱟᱹᱞᱤᱧ ᱫᱚ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ ᱟᱹᱰᱤᱼᱼ ᱨᱮᱭᱟᱲ ᱡᱤᱭᱟᱲ ᱜᱮ ᱟᱰᱤ ᱪᱮᱦᱨᱟ᱾
ᱦᱚᱭ ᱦᱚᱭ
ᱟᱹᱵᱤᱱ ᱜᱮ ᱜᱚᱝᱠᱮ ᱪᱮᱫ ᱞᱮᱠᱟ ᱢᱮᱱᱟᱜ ᱟᱠᱟᱫ ᱵᱤᱱᱟ ᱟᱨ ᱟᱯᱮ ᱜᱷᱟᱨᱚᱸᱡᱽ ᱠᱚᱨᱮᱱ ᱠᱚᱫᱚ ᱪᱮᱫ ᱞᱮᱠᱟ ᱢᱮᱱᱟᱜ ᱟᱠᱟᱫ ᱠᱚᱣᱟ?
ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱾ ᱜᱸᱷᱟᱨᱚᱸᱡᱽ ᱠᱚᱨᱮ ᱦᱚᱸ ᱱᱟᱼᱼ ᱯᱟᱭ ᱵᱟᱲᱟᱟᱜ ᱜᱮ ᱾ ᱛᱚ ᱜᱚᱝᱠᱮ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ?
ᱦᱳᱭ ᱜᱚᱝᱠᱮ ᱫᱟᱜ ᱡᱟᱹᱲᱤ ᱠᱚᱫᱚ ᱱᱚᱛᱮ ᱫᱚᱼᱼ ᱟᱹᱰᱤ ᱱᱟᱯᱟᱭ ᱜᱮ ᱦᱩᱭᱩᱜ ᱠᱟᱱᱟ ᱢᱟᱱᱮ ᱟᱹᱰᱤ ᱥᱳᱢᱚᱭ ᱨᱮ ᱱᱮᱥ ᱫᱚᱭ ᱫᱟᱜ ᱟᱠᱟᱫ ᱵᱚᱱᱟ ᱾ ᱦᱳᱭᱥᱮ ᱢᱟᱱᱮ ᱟᱹᱰᱤ ᱪᱮᱦᱨᱟ ᱢᱟᱱᱮ ᱟᱨ ᱱᱤᱛᱚᱜ ᱪᱟᱥᱵᱟᱥ ᱠᱚᱦᱚᱸ ᱟᱹᱰᱤ ᱟᱹᱰᱤ ᱥᱟᱹᱜᱤᱧ ᱵᱚᱱ ᱞᱟᱦᱟ ᱤᱫᱤᱠᱟᱜᱼᱟ, ᱚᱱᱟᱼᱼ ᱢᱟᱱᱮ ᱚᱱᱟ ᱠᱷᱟᱹᱛᱤᱨ ᱛᱮ ᱾
ᱦᱳᱭ ᱦᱳᱭ ᱾
ᱟᱨ ᱜᱚᱝᱠᱮ ᱟᱯᱮᱜᱮ ᱪᱮᱫ ᱞᱮᱠᱟ?
ᱟᱞᱮ ᱥᱮᱫ ᱦᱚᱸᱼᱼ ᱫᱟᱜ ᱡᱟᱹᱲᱤ ᱫᱚ ᱞᱟᱦᱟ ᱠᱷᱚᱱᱜᱮ ᱦᱩᱭ ᱟᱠᱟᱱᱛᱮ ᱮᱦᱚᱵ ᱠᱟᱜ ᱛᱮᱼᱼ ᱟᱫᱚ ᱪᱟᱥ ᱵᱟᱥ ᱫᱚ ᱨᱟᱠᱟᱵ ᱥᱟᱹᱛ ᱦᱩᱭ ᱟᱠᱟᱱᱟ ᱾
ᱦᱳᱭ ᱜᱚᱢᱠᱮ ᱦᱳᱭ ᱾ ᱟᱨ ᱜᱚᱝᱠᱮ ᱞᱟᱹᱭ ᱫᱟᱞᱤᱧ ᱵᱟᱹᱥᱭᱟᱹᱢ ᱮᱱᱟ ᱵᱮᱱ ᱥᱮ ᱟᱹᱣᱨᱤ?
ᱜᱚᱝᱠᱮ ᱟᱹᱣᱨᱤ ᱞᱤᱧ ᱵᱟᱹᱥᱣᱟᱹᱢᱚᱜᱼᱟ ᱱᱤᱛᱚᱜ ᱦᱚᱸ᱾ ᱜᱚᱝᱠᱮ ᱟᱵᱮᱱ ᱜᱮᱼᱼ ᱵᱟᱹᱥᱭᱟᱹᱢ ᱟᱠᱟᱱᱟ ᱵᱮᱱ ᱥᱮ ᱵᱟ?
ᱦᱳᱭ ᱜᱚᱝᱠᱮ ᱟᱹᱞᱤᱧ ᱦᱚᱸ ᱵᱟᱹᱥᱭᱟᱹᱢ ᱫᱚᱞᱤᱧ ᱵᱟᱹᱥᱭᱟᱹᱢ ᱮᱱ ᱜᱮᱭᱟ ᱾ ᱱᱚᱣᱟ ᱡᱟᱹᱯᱩᱫ ᱨᱮ ᱟᱞᱮᱦᱚᱸ ᱠᱟᱹᱴᱤᱡ ᱰᱟᱝᱨᱤ ᱡᱤᱞ ᱞᱮ ᱟᱹᱜᱩ ᱜᱚᱫ ᱞᱮᱫᱼᱟ ᱜᱚᱝᱠᱮ ᱥᱮᱨᱚᱠᱚᱢ ᱠᱟᱹᱴᱤᱡ ᱠᱚᱥᱟᱼᱼ ᱠᱟᱛᱮᱫ ᱡᱚᱢ ᱦᱩᱭᱱᱟ ᱟᱹᱰᱤ ᱪᱮᱦᱨᱟ ᱟᱹᱭᱠᱟᱹᱣ ᱮᱱᱟ ᱾ ᱱᱚᱣᱟ ᱡᱟᱹᱯᱩᱫ ᱨᱮ ᱾ ᱟᱨ ᱢᱚᱱᱮ ᱵᱟᱲᱟ ᱦᱩᱭᱩᱜᱼᱼ ᱟᱨᱚ ᱧᱤᱫᱟᱹ ᱢᱟ ᱠᱟᱹᱴᱤᱡ ᱥᱳᱲᱮ ᱭᱟᱵᱚᱱ ᱠᱟᱹᱴᱤᱡ ᱦᱟᱞᱠᱟ ᱠᱚᱨᱮ ᱾
ᱦᱳᱭ ᱦᱳᱭ ᱡᱟᱹᱯᱩᱫ ᱨᱮ ᱥᱳᱲᱮ ᱞᱮᱠᱷᱟᱱ ᱫᱚ ᱟᱹᱰᱤ ᱨᱚᱢᱚᱡᱽ ᱜᱮᱼᱼ ᱟᱹᱭᱠᱟᱹᱜᱼᱟ ᱚᱱᱮ ᱡᱚᱢ ᱨᱮ ᱾
ᱮᱠᱫᱚᱢ ᱮᱠᱫᱚᱢ ᱮᱠᱫᱚᱢ ᱾ ᱟᱨᱼᱼ ᱟᱨ ᱟᱨ ᱜᱚᱝᱠᱮ ᱚᱱᱮ ᱡᱟᱦᱟᱸ ᱟᱵᱚ ᱵᱚᱱ ᱞᱟᱹᱭ ᱥᱳᱲᱮ ᱩᱛᱩ ᱡᱟᱦᱟᱸ ᱟᱵᱚ ᱫᱚᱵᱚᱱ ᱞᱟᱹᱭ ᱦᱮᱸ ᱥᱮ ᱾ ᱚᱱᱟ ᱥᱳᱲᱮ ᱩᱛᱩ ᱫᱚᱯᱮ ᱩᱛᱩ ᱵᱟᱲᱟᱣ ᱠᱟᱜᱼᱟ ᱥᱮ ᱵᱟᱝ ᱟᱯᱮ ᱫᱚ? ᱡᱟᱦᱟᱸ ᱟᱢᱥᱤ ᱢᱮᱥᱟ ᱡᱟᱦᱟᱸ ᱥᱳᱲᱮ ᱠᱚ ᱩᱛᱩᱭᱟ ᱾
ᱦᱳᱭ ᱚᱱᱟᱫᱚᱼᱼ ᱟᱞᱮ ᱫᱚ ᱟᱹᱰᱤ ᱫᱤᱱ ᱨᱮ ᱢᱤᱫ ᱫᱷᱟᱣ ᱞᱮ ᱩᱛᱩ ᱞᱮᱫᱟ ᱛᱚ ᱾ ᱟᱫᱚ ᱱᱤᱛᱚᱜ ᱫᱚ ᱟᱹᱣᱨᱤ ᱞᱮᱼᱼ ᱩᱛᱩᱭᱟ ᱟᱫᱚ ᱜᱚᱢᱠᱮ ᱚᱱᱟ ᱠᱟᱹ ᱴᱤᱡ ᱞᱟᱹᱭ ᱥᱚᱫᱚᱨ ᱟᱞᱤᱧ ᱠᱷᱟᱱ ᱵᱮᱱ ᱪᱮᱫ ᱞᱮᱠᱟ ᱥᱤᱵᱤᱞᱟ ᱠᱤ ᱪᱮᱫ ᱞᱮᱠᱟ ᱠᱚ ᱩᱛᱩᱭᱟ?
ᱮᱠᱫᱚᱢ ᱮᱠᱫᱚᱢ ᱾ ᱟᱹᱰᱤ ᱥᱤᱵᱤᱞ ᱜᱮ ᱜᱚᱝᱠᱮ ᱡᱟᱦᱟᱸ ᱟᱵᱚ ᱢᱟᱱᱮᱼᱼ ᱪᱟᱹᱛ ᱵᱟᱹᱭᱥᱟᱹᱠᱷ ᱥᱮᱼᱼ ᱦᱩᱸ ᱚᱱᱟ ᱫᱤᱱ ᱫᱚ ᱩᱞ ᱠᱚ ᱵᱤᱞᱤᱜ ᱛᱟᱵᱚᱱᱟ ᱥᱮ ᱾
ᱦᱳᱭ ᱦᱳᱭ ᱦᱳᱭ ᱾
ᱢᱟᱱᱮ ᱪᱟᱹᱛ ᱵᱟᱹᱭᱥᱟᱹᱠᱷ ᱥᱮ ᱜᱚᱝᱠᱮ ᱚᱠᱟ ᱢᱟᱱᱮ ᱚᱠᱟ ᱚᱠᱟ ᱫᱤᱱ ᱵᱤᱞᱤᱜ ᱛᱟᱵᱚᱱᱟ ᱜᱚᱝᱠᱮ?
ᱱᱚᱜᱼᱚᱭ ᱦᱮᱸ ᱦᱮᱸ ᱵᱟᱹᱭᱥᱟᱹᱠᱷ ᱵᱚᱸᱜᱟ ᱥᱮᱫ ᱠᱷᱚᱱ ᱜᱮ ᱵᱤᱞᱤ ᱫᱚ ᱮᱦᱚᱵᱚᱜᱼᱟ ᱛᱚ ᱾
ᱦᱳᱭ ᱦᱳᱭ ᱾ ᱟᱫᱚ ᱛᱟᱦᱞᱮ ᱩᱱ ᱡᱚᱠᱷᱚᱱ, ᱡᱚᱠᱷᱚᱱ ᱩᱞ ᱠᱚ ᱵᱚᱱ ᱧᱩᱨᱩᱜᱼᱟ ᱥᱮ ᱩᱞ ᱠᱚᱵᱚᱱ ᱛᱤᱭᱟᱹᱜᱟ ᱟᱢᱥᱤ ᱭᱟᱵᱚᱱ᱾
ᱦᱳᱭ ᱦᱳᱭ ᱦᱳᱭ᱾
ᱟᱫᱚ ᱩᱱ ᱚᱠᱛᱚ ᱨᱮ ᱟᱹᱢᱥᱤ ᱠᱚᱦᱚᱸ ᱟᱵᱚ ᱵᱚᱱ ᱟᱹᱢᱥᱤ ᱠᱟᱜᱼᱟ ᱾ ᱦᱳᱭ ᱾ ᱟᱨ ᱚᱱᱟ ᱨᱚᱦᱚᱲ ᱟᱹᱢᱥᱤ ᱜᱮ ᱟᱵᱚ ᱫᱚᱼᱼ ᱱᱚᱣᱟ ᱡᱟᱦᱟᱸ ᱥᱳᱲᱮ ᱩᱛᱩ ᱨᱮ ᱡᱟᱦᱟᱸ ᱵᱚᱱ ᱢᱮᱥᱟ ᱦᱟᱜᱼᱟᱼᱼ
ᱦᱳᱭ᱾
ᱟᱫᱚ ᱟᱹᱰᱤ ᱠᱟᱴ ᱠᱟᱹᱴᱤᱡ ᱢᱟᱱᱮ ᱠᱟᱹᱴᱤᱡᱼᱼ ᱴᱚᱠ ᱴᱚᱠ ᱧᱚᱜ ᱦᱳᱭᱥᱮ ᱟᱨ ᱱᱚᱛᱮ ᱡᱷᱟᱞ ᱦᱚᱸ ᱵᱚᱱ ᱮᱢᱟᱜᱼᱟ ᱾ ᱟᱨ ᱚᱱᱟ ᱫᱚ ᱫᱚᱢᱮ ᱫᱚ ᱵᱟᱵᱚᱱ ᱤᱥᱤᱱ ᱦᱚᱪᱚᱭᱟ ᱱᱚᱣᱟ ᱥᱳᱲᱮ ᱫᱚ ᱦᱳᱭᱥᱮ ᱾ ᱦᱟᱞᱠᱟ ᱧᱚᱜ ᱜᱮ ᱾
ᱦᱳᱭ ᱾
ᱟᱨ
ᱟᱹᱰᱤ ᱱᱟᱯᱟᱭ ᱜᱮ ᱟᱹᱭᱠᱟᱹᱜᱼᱟ ᱜᱚᱝᱠᱮ, ᱱᱚᱣᱟ ᱥᱳᱲᱮ ᱠᱟᱹᱷᱴᱤᱡ ᱤᱥᱤᱱ ᱠᱟᱛᱮᱫ ᱡᱚᱢ ᱞᱮᱜᱟᱭ ᱵᱮᱱ ᱱᱟᱦᱟᱜ ᱦᱳᱭ ᱥᱮ᱾ ᱥᱮ ᱟᱯᱮ ᱜᱷᱟᱨᱚᱸᱡᱽ ᱨᱮᱱ ᱠᱚ ᱢᱮᱛᱟ ᱵᱟᱲᱟ ᱠᱚ ᱵᱮᱱ ᱡᱮᱼᱼ ᱟᱹᱰᱤ ᱪᱮᱦᱨᱟ ᱟᱹᱭᱠᱟᱹᱜᱼᱟ ᱱᱚᱣᱟ ᱥᱚᱲᱮ ᱩᱛᱩ ᱫᱚ᱾
ᱦᱳᱭ ᱦᱳᱭ ᱟᱵᱮᱱ ᱡᱚᱠᱷᱚᱱ ᱵᱮᱱ ᱞᱟᱹᱭᱮᱫᱟ, ᱟᱹᱞᱤᱧ ᱦᱚᱸ ᱢᱤᱫ ᱫᱷᱟᱣᱞᱤᱧ ᱡᱚᱢ ᱫᱚᱞᱤᱧ ᱡᱚᱢ ᱞᱮᱜᱟᱭᱟ᱿ ᱟᱫᱚ ᱟᱹᱰᱤ ᱫᱤᱱ ᱨᱮᱞᱤᱧ ᱡᱚᱢ ᱞᱮᱫᱟ ᱛᱚ᱾ ᱠᱟᱹᱴᱤᱡ ᱨᱮ, ᱟᱫᱚ ᱚᱱᱟ ᱜᱮ ᱵᱟᱹᱞᱤᱧ ᱫᱤᱥᱟᱹᱭᱮᱫᱟ ᱵᱮᱥᱴᱷᱤᱠ, ᱚᱱᱟᱛᱮᱞᱤᱧ ᱠᱩᱞᱤ ᱡᱩᱛ ᱠᱮᱫ ᱵᱮᱤᱱᱟ᱾
ᱦᱳᱭ ᱦᱳᱭ ᱦᱳᱭ ᱦᱳᱭ
ᱛᱚ ᱜᱚᱝᱠᱮ ᱞᱟᱹᱭ ᱫᱟᱞᱤᱧ᱾ ᱢᱟᱨᱟᱝ ᱵᱚᱦᱚᱜ ᱠᱚ, ᱡᱟᱦᱟᱸ ᱚᱠᱛᱚ ᱠᱚ ᱮᱢ ᱟᱠᱟᱫ ᱞᱟᱝᱟ᱾ ᱚᱱᱟ ᱵᱷᱤᱛᱤᱨ ᱨᱮᱜᱮ, ᱢᱤᱫᱴᱟᱝ ᱡᱟᱦᱟᱱᱟᱜ᱾ ᱤᱫᱤ ᱠᱟᱛᱮ ᱟᱵᱚ ᱥᱟᱱᱛᱟᱲ ᱥᱚᱢᱟᱡᱽ ᱨᱮᱱᱟᱜ ᱤᱫᱤ ᱠᱟᱛᱮᱫ ᱞᱟᱝ ᱜᱟᱯᱟᱞᱢᱟᱨᱟᱣ ᱞᱮᱠᱷᱟᱱ ᱱᱟᱯᱟᱭᱼᱼ
ᱦᱮᱸ ᱜᱚᱝᱠᱮ ᱮᱠᱫᱚᱢ ᱟᱹᱰᱤ ᱱᱟᱯᱟᱭ ᱠᱚᱜᱼᱟ ᱱᱟᱯᱟᱭ ᱫᱚ ᱟᱫᱚ ᱜᱚᱝᱠᱮ ᱢᱟ ᱛᱚᱵᱮ ᱟᱹᱵᱤᱱ ᱜᱮ ᱞᱟᱹᱭ ᱛᱟᱞᱟᱝ ᱵᱮᱱ᱾ ᱪᱮᱫ ᱜᱚᱞᱯᱚ ᱞᱟᱹᱭ ᱞᱮᱠᱷᱟᱱ ᱡᱩᱛᱩᱜᱼᱟ ᱢᱮᱱᱛᱮ ᱢᱟᱱᱮ ᱪᱮᱫᱠᱟ ᱢᱟᱱᱮ ᱟᱵᱤᱱ ᱪᱮᱫ ᱠᱚ ᱟᱵᱤᱱ ᱫᱤᱥ ᱩᱫᱤᱥ ᱠᱟᱜ-ᱟ ᱵᱤᱱ ᱪᱮᱫ ᱠᱚᱵᱤᱱ ᱩᱭᱦᱟᱹᱨ ᱵᱟᱲᱟ ᱟᱠᱟᱜᱼᱟ ᱥᱟᱱᱛᱟᱲ ᱥᱟᱶᱛᱟ ᱨᱮᱱᱟᱜ ᱵᱟᱨᱮ ᱛᱮ?
ᱟᱹᱞᱤᱧ ᱫᱚᱞᱤᱧ ᱦᱩᱫᱤᱥ ᱟᱠᱟᱫᱟ ᱱᱚᱜᱼᱚᱭᱼᱼ ᱵᱩᱨᱩ ᱵᱚᱸᱜᱟ ᱠᱚ ᱦᱩᱭᱩᱜᱼᱟ, ᱟᱫᱚᱼᱼ ᱚᱱᱟ ᱠᱚ ᱪᱮᱫᱟᱜ ᱠᱚ ᱵᱚᱸᱜᱟᱭᱟ? ᱦᱩᱭᱳᱱᱟᱠᱚ ᱤᱫᱤ ᱠᱟᱛᱮᱜ ᱠᱟᱹᱴᱤᱡ ᱜᱟᱯᱟᱞᱢᱟᱨᱟᱣ ᱞᱮᱠᱟ ᱱᱟᱯᱟᱭ ᱠᱚᱜᱼᱟ᱾
ᱦᱳᱭ ᱜᱚᱝᱠᱮ ᱦᱳᱭ ᱦᱭ ᱟᱹᱞᱤᱧ ᱫᱚ ᱜᱚᱝᱠᱮ ᱵᱩᱨᱩ ᱵᱚᱸᱜᱟ ᱠᱚᱫᱚ ᱢᱤᱫᱫᱷᱟᱣ ᱦᱚᱸ ᱟᱣᱨᱤᱞᱤᱧ ᱪᱟᱞᱟᱜ ᱟ ᱛᱚ, ᱢᱟᱱᱮ ᱟᱸᱡᱚᱢᱟᱟᱜᱼᱟᱞᱤᱧ ᱦᱚᱲᱟᱜ ᱢᱚᱪᱟ ᱛᱮᱜᱮᱞᱞᱤᱧ ᱟᱸᱡᱚᱢᱟᱟᱜᱼᱟ, ᱥᱮ ᱢᱳᱵᱟᱭᱤᱞ ᱠᱚᱨᱮ ᱜᱮᱞᱤᱧ ᱧᱮᱞ ᱵᱟᱲᱟ ᱠᱟᱜᱼᱟ, ᱮᱠᱷᱚᱱᱚ ᱪᱟᱞᱟᱣ ᱫᱚᱠᱷᱚᱱᱳ ᱯᱚᱨᱡᱚᱱᱛ ᱱᱤᱛᱚᱜ ᱦᱚᱸ ᱟᱣᱨᱤ ᱦᱩᱭᱩᱜᱼᱟ ᱜᱚᱢᱠᱮ᱾
ᱟᱫᱚ ᱪᱟᱞᱟᱜ ᱢᱟ ᱮᱠᱫᱚᱢ ᱨᱤᱠᱟᱹ ᱦᱩᱭᱩᱜ ᱠᱟᱱ ᱜᱮ, ᱢᱮᱱᱠᱷᱟᱱ ᱟᱫᱚ ᱚᱞ ᱯᱟᱲᱦᱟᱣ ᱠᱷᱟᱹᱛᱤᱨ ᱛᱮ, ᱵᱟᱝ ᱪᱟᱞᱟᱣ ᱦᱩᱭ ᱟᱠᱟᱱᱟ ᱩᱱᱢ ᱥᱟᱜᱤᱧ ᱫᱚ᱾
ᱦᱳᱭ, ᱦᱳᱭ, ᱦᱳᱭ
ᱛᱟᱦᱚᱞᱮ ᱟᱹᱵᱤᱱ ᱜᱮ ᱡᱩᱫᱤ ᱵᱤᱱ ᱥᱮᱱ ᱮᱢᱟᱱ ᱠᱟᱱ ᱠᱷᱟᱱ ᱥᱮ ᱯᱟᱹᱦᱤᱞ ᱯᱩᱨᱤᱫᱷᱩᱞ ᱠᱚᱣᱟᱜ ᱦᱟᱲᱟᱢ ᱠᱚᱣᱟᱜ ᱢᱚᱪᱟ ᱠᱷᱚᱱᱟᱜ ᱡᱩᱫᱤ ᱵᱤᱱ ᱟᱸᱡᱚᱢᱮ ᱮᱢᱟᱱ ᱟᱠᱟᱫ ᱠᱷᱟᱱ ᱪᱮᱫ ᱠᱷᱟᱹᱛᱤᱨ ᱛᱤ ᱦᱩᱭᱩᱜᱼᱟ ᱦᱳᱭᱥᱮ, ᱟᱫᱚ ᱚᱱᱟ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱟᱹᱰᱤ ᱜᱮ ᱱᱟᱯᱟᱭᱚᱜᱼᱟ᱾
ᱦᱳᱭ ᱦᱳᱭ ᱛᱚ ᱜᱚᱢᱠᱮ ᱟᱹᱞᱤᱧ ᱫᱚᱞᱤᱧ ᱞᱟᱹᱭ ᱮᱫᱟ ᱚᱱᱟ ᱵᱩᱨᱩ ᱵᱚᱸᱜᱟ ᱫᱚ, ᱪᱮᱫ ᱠᱷᱟᱹᱛᱤᱨ ᱠᱚ, ᱵᱚᱸᱜᱟᱭᱟ᱾
ᱦᱳᱭ
ᱟᱫᱚ ᱯᱟᱹᱦᱤᱞ ᱦᱟᱯᱲᱟᱢ ᱠᱚᱣᱟᱜ ᱠᱟᱛᱷᱟ ᱞᱮᱠᱟᱛᱮ᱾
ᱵᱩᱨᱩ ᱛᱟᱦᱮᱸ ᱠᱟᱱᱟ ᱚᱱᱟ ᱵᱩᱨᱩ ᱨᱮᱫᱚ ᱫᱚᱢᱮ ᱠᱩᱞ ᱵᱟᱱᱩᱜ ᱠᱩᱞ, ᱵᱟᱱᱟ, ᱛᱟᱹᱨᱩᱵ, ᱮᱢᱟᱱ ᱠᱚᱠᱚ ᱛᱟᱦᱮᱱ ᱠᱟᱱ ᱛᱟᱦᱮᱸᱜ᱾ ᱟᱫᱚ ᱩᱱᱠᱩᱩᱜ ᱜᱮ ᱟᱹᱛᱩ ᱚᱲᱟᱜ ᱠᱚᱨᱮ ᱵᱚᱞᱚ ᱠᱟᱛᱮᱫ ᱰᱟᱹᱟᱝᱨᱤ, ᱢᱮᱨᱚᱢ, ᱠᱟᱰᱟ, ᱵᱷᱤᱰᱤ, ᱡᱚᱢ ᱠᱟ ᱠᱟᱛᱮᱜ ᱠᱚ ᱪᱟᱞᱟᱜ ᱠᱟᱱ ᱛᱟᱦᱮᱸᱫ᱾
ᱦᱳᱭ ᱦᱳᱭ ᱦᱳᱭ
ᱟᱫᱚ ᱚᱱᱟᱜᱮ ᱟᱛᱳ ᱦᱚᱲ ᱠᱚ, ᱫᱩᱲᱩᱵ ᱡᱟᱣᱨᱟᱭᱱᱟ ᱚᱱᱟ ᱤᱫᱤᱠᱟ ᱠᱟᱛᱮᱜ ᱜᱮ᱾ ᱟᱫᱚ ᱠᱚ ᱢᱮᱱ ᱮᱫᱟ, ᱪᱤᱠᱟᱹᱛᱮ ᱱᱩᱠᱩ ᱵᱚᱱ ᱟᱴᱚᱠ ᱠᱚᱣᱟ᱾
ᱦᱳᱭ, ᱦᱳᱭ
ᱟᱫᱚ, ᱚᱱᱟ ᱵᱩᱨᱩ ᱫᱟᱨᱮ ᱧᱚᱜ ᱨᱮᱜᱮ, ᱢᱤᱫᱴᱟᱝ ᱥᱟᱹᱫᱷᱩ ᱥᱚᱱᱱᱟᱥᱤ ᱛᱟᱦᱮᱸ ᱠᱟᱱᱟᱭ᱾ ᱟᱫᱚ ᱩᱱᱤ ᱥᱮᱫ ᱫᱚ ᱩᱱᱟᱹᱜ ᱫᱚ ᱵᱟᱝ ᱠᱚ ᱥᱮᱱ ᱵᱟᱲᱟᱣ ᱠᱟᱱᱟ, ᱟᱫᱚ ᱥᱟᱹᱫᱷᱩ ᱥᱚᱱᱱᱟᱥᱤ ᱫᱚᱧ ᱵᱩᱡᱮᱫ ᱜᱮᱭᱟ ᱟᱫᱚ ᱵᱚᱸᱜᱟᱮᱱ ᱪᱮᱞᱟ ᱞᱮᱠᱟ ᱜᱮᱥᱮ,
ᱦᱳᱭ ᱦᱳᱭ ᱵᱚᱠᱚᱧ
ᱟᱫᱚ ᱟᱫᱚ ᱩᱱᱤ ᱴᱷᱮᱱ ᱠᱚ ᱪᱟᱞᱟᱣᱱᱟ ᱡᱚᱛᱚ ᱟᱹᱛᱳ ᱦᱚᱲ ᱠᱚ ᱫᱩᱲᱩᱵ ᱵᱟᱲᱟ ᱠᱟᱛᱮᱫ ᱜᱚᱞᱯᱚ ᱵᱟᱲᱟ ᱠᱮᱫᱟ ᱠᱚ, ᱢᱮᱱ ᱫᱟ ᱛᱚ ᱛᱟᱦᱞᱮ ᱱᱩᱭ ᱴᱷᱮᱱ ᱵᱚᱱ ᱪᱟᱞᱟᱜᱼᱟ, ᱱᱩᱭ ᱡᱩᱫᱤ ᱡᱟᱦᱟᱱᱟᱜ ᱮ ᱮᱸᱴᱠᱮ ᱴᱚᱬᱮ ᱨᱮᱱᱟᱜ ᱠᱟᱛᱷᱟ ᱡᱩᱚᱫᱤ ᱞᱟᱹᱭ ᱫᱟᱲᱮᱭᱟᱵᱚᱱ ᱠᱷᱟᱱ ᱩᱱᱟᱹ ᱵᱚᱱ ᱯᱩᱨᱟᱹᱣ ᱠᱟᱜᱼᱟ᱾
ᱦᱳᱭ ᱦᱳᱭ ᱜᱚᱢ
ᱟᱫᱚ ᱩᱱᱤ ᱴᱷᱮᱱ ᱠᱚ ᱪᱟᱞᱟᱣ ᱮᱱᱟ, ᱟᱫᱚ ᱩᱱᱤ ᱢᱮᱛᱟᱠᱚ ᱠᱟᱱᱟᱭ ᱛᱟᱦᱚᱞᱮ ᱱᱚᱝᱠᱟ ᱵᱩᱨᱩ ᱵᱚᱸᱜᱟ ᱵᱚᱸᱜᱟ ᱟᱭ ᱞᱟᱜᱟᱜᱼᱟ ᱱᱚᱝᱠᱟ ᱯᱩᱡᱟᱹ ᱟᱭ ᱞᱟᱜᱟᱜᱼᱟ,
ᱟᱫᱚ ᱚᱱᱟᱠᱚ ᱜᱚᱴᱟ ᱵᱟᱲᱟ ᱠᱮᱫᱟ, ᱟᱫᱚ ᱠᱚ ᱞᱟᱹᱭ ᱠᱮᱫᱟ ᱛᱟᱦᱚᱞᱮ ᱛᱤᱥ ᱵᱚᱱ ᱵᱩᱡᱷᱟᱹᱣ ᱟᱭᱟ?
ᱦᱳᱭ ᱦᱳᱭ
ᱟᱫᱚ ᱩᱱᱤ ᱦᱚᱭ ᱞᱟᱹᱭ ᱵᱟᱲᱟ ᱠᱮᱫᱟᱭ ᱱᱚᱜᱼᱚᱭ ᱵᱟᱦᱟ ᱵᱚᱸᱜᱟ ᱨᱮᱜᱮ ᱯᱩᱡᱟᱹ ᱞᱮᱠᱟᱡ ᱱᱟᱯᱟᱭ ᱠᱚᱜᱼᱟ᱾
ᱦᱳᱭ ᱦᱳᱭ
ᱟᱫᱚ ᱴᱷᱤᱠ ᱠᱮᱫᱟ ᱠᱚ ᱟᱫᱚ ᱪᱮᱫ ᱞᱮᱠᱟ ᱯᱩᱡᱟᱹ ᱦᱩᱭᱩᱜᱼᱟ ᱚᱱᱟ ᱵᱟᱠᱷᱨᱟ ᱠᱟᱹᱴᱤᱡ ᱞᱤᱧ ᱞᱟᱹᱭ ᱥᱚᱫᱟ᱾
ᱦᱳᱭ ᱜᱚᱝᱠᱮ
ᱦᱮᱸ ᱛᱚ᱾ ᱥᱮᱛᱟᱜ ᱨᱮᱫᱚ ᱟᱛᱳ ᱦᱚᱲ ᱛᱮ ᱟᱛᱳ ᱢᱚᱬᱮ ᱦᱚᱲ ᱛᱮ᱾
ᱦᱮᱸ
ᱟᱨ ᱥᱳᱞᱳ ᱟᱱᱟᱛᱮ ᱡᱚᱛᱚ ᱢᱟᱺᱡᱷᱤ ᱤᱭᱟᱹ ᱱᱟᱭᱠᱮ ᱚᱲᱟᱜ ᱠᱚ ᱪᱟᱞᱟᱜᱼᱟ᱾
ᱦᱳᱭ ᱦᱳᱭ᱾
ᱟᱫᱚ ᱩᱱᱤᱠᱩ ᱛᱩᱯᱩ ᱨᱟᱠᱟᱵ ᱮᱭᱟ ᱛᱩᱯᱩ ᱯᱷᱟᱨᱪᱟᱭ ᱮᱭᱟ ᱠᱚ᱾ ᱟᱨ ᱚᱱᱟ ᱵᱩᱨᱩ ᱛᱮᱠᱚ ᱤᱫᱤᱭᱮᱭᱟ᱾ ᱟᱫᱚ ᱦᱳᱭ ᱦᱳᱭ ᱟᱫᱚ᱾ ᱵᱩᱨᱩ ᱨᱮᱱᱟᱜ ᱡᱚᱛᱚ ᱠᱷᱚᱱ ᱪᱮᱛᱟᱱ ᱤᱭᱟᱹ ᱫᱷᱟᱯ ᱨᱮ
ᱦᱮᱸ
ᱯᱩᱡᱟᱹ ᱛᱮᱫ ᱫᱚ ᱦᱩᱭᱩᱜᱼᱟ᱾ ᱟᱫᱚ ᱚᱸᱰᱮ ᱜᱮ ᱵᱩᱨᱩ ᱵᱚᱸᱜᱟ ᱫᱚᱭ ᱛᱟᱦᱮᱱ ᱠᱟᱱ ᱛᱟᱦᱮᱸ ᱤᱭᱟᱹ ᱯᱟᱹᱦᱤᱞ ᱦᱟᱯᱲᱟᱢ ᱠᱚᱣᱟᱜ ᱠᱟᱛᱷᱟ ᱞᱮᱠᱟ ᱞᱮᱠᱟ ᱛᱮ ᱛᱚ᱾
ᱦᱳᱭ ᱦᱳᱭ᱾
ᱟᱫᱚ ᱚᱸᱰᱮ ᱠᱚ ᱤᱫᱤᱭᱭᱟ ᱟᱫᱚ ᱚᱸᱰᱮ ᱜᱮ ᱫᱮᱵᱟ ᱥᱮᱵᱟ ᱠᱚ ᱦᱩᱭᱩᱜᱼᱟ᱾
ᱦᱳᱭ
ᱟᱫᱚ ᱚᱱᱟᱜᱮ ᱤᱱᱟᱹ ᱛᱟᱭᱚᱢ ᱠᱷᱚᱱ ᱫᱚ ᱟᱫᱚ ᱱᱚᱜᱼᱚᱭ ᱱᱚᱝᱠᱟ ᱠᱩᱞ ᱵᱟᱱᱟ ᱛᱟᱹᱨᱩᱯ ᱠᱚ ᱟᱛᱳ ᱥᱮᱫ ᱵᱚᱞᱚᱜ ᱫᱚᱠᱚ ᱵᱟᱹᱜᱤ ᱦᱟᱛᱟᱲ ᱟᱠᱟᱫᱟ᱾
ᱦᱳᱭ ᱦᱳᱭ᱾
ᱟᱫᱚ ᱚᱱᱟ ᱜᱮ᱾ ᱚᱸᱰᱮ ᱯᱟᱹᱦᱤᱞ ᱦᱟᱯᱲᱟᱢ ᱠᱚ ᱠᱟᱛᱷᱟ ᱞᱮᱠᱟᱛᱮ ᱚᱸᱰᱮ ᱟᱨᱚ ᱢᱤᱫᱴᱟᱝ ᱰᱷᱚᱸᱰᱚᱨ ᱛᱟᱦᱮᱸ ᱠᱟᱱᱟ ᱚᱱᱟ ᱰᱷᱚᱸᱰᱚᱨ ᱨᱮ ᱵᱚᱸᱜᱟ ᱠᱚᱣᱟᱜ ᱢᱩᱨᱛᱤ ᱠᱚ ᱛᱟᱦᱮᱸ ᱠᱟᱱᱟ᱾
ᱟᱪᱪᱷᱟ ᱟᱪᱪᱷᱟ᱾
ᱟᱫᱚ ᱚᱱᱟ ᱫᱚ ᱵᱚᱞᱚᱜ ᱥᱩᱢᱚᱭ ᱫᱚ ᱟᱡ ᱛᱮᱜᱮ ᱡᱷᱤᱚᱩᱜ ᱠᱟᱱ ᱛᱟᱦᱮᱸᱜ ᱟᱨ ᱚᱰᱚᱠᱠᱚᱜ ᱥᱳᱚᱢᱚᱭ ᱦᱟᱸ ᱟᱭᱟᱛᱮᱜᱮ ᱦᱤᱡᱩᱜ ᱠᱟᱱ ᱛᱟᱦᱮᱸᱫ᱾
ᱦᱳᱭ ᱦᱳᱭ
ᱟᱫᱚ ᱤᱱᱟᱹ ᱛᱟᱭᱚᱢ ᱫᱚ ᱢᱤᱫᱴᱟᱱ ᱠᱩᱢᱵᱽᱲᱩ ᱚᱱᱟ ᱨᱮᱱᱟᱜ ᱠᱟᱛᱷᱟᱭ ᱫᱤᱥᱟᱹ ᱤᱭᱟᱹ ᱵᱟᱲᱟᱭ ᱧᱟᱢ ᱠᱮᱫᱟ ᱡᱮ ᱱᱚᱸᱰᱮ ᱵᱚᱸᱜᱟᱣᱟᱜ ᱢᱩᱨᱛᱤ ᱠᱚ ᱢᱮᱱᱟᱜᱼᱟ ᱟᱫᱚ ᱚᱱᱟ ᱫᱚ ᱥᱚᱱᱟ ᱨᱮᱱᱟᱜ ᱛᱟᱦᱮᱸ ᱠᱟᱱᱟ ᱛᱚ
ᱦᱳᱭ ᱜᱚᱢᱠᱮ ᱦᱳᱭ
ᱟᱫᱚ ᱩᱱᱤ ᱫᱚ ᱠᱩᱳᱢᱵᱽᱲᱩ ᱨᱮᱱᱟᱜ ᱮ ᱨᱤᱠᱟᱹ ᱠᱮᱫᱟ᱾
ᱦᱳᱭ
ᱟᱫᱚ ᱢᱤᱫ ᱫᱤᱱ ᱧᱤᱫᱟᱹᱭ ᱪᱟᱞᱟᱣ ᱞᱮᱱᱟᱭ᱾
ᱦᱳᱭ
ᱟᱫᱚ ᱵᱚᱞᱚ ᱢᱟᱭ ᱵᱚᱞᱚ ᱟᱠᱟᱱ ᱟᱫᱚ ᱡᱚᱠᱷᱚᱡ ᱮ ᱠᱩᱢᱵᱽᱲᱩ ᱚᱰᱠᱚᱜ ᱞᱟᱹᱜᱤᱫ᱾ ᱟᱫᱚ ᱩᱱ ᱥᱩᱢᱟᱹᱭ ᱫᱚ ᱫᱩᱣᱟᱹᱨ ᱫᱚ ᱟᱫᱚ ᱵᱟᱝ ᱡᱷᱤᱡᱚᱜ ᱠᱟᱱᱟᱹ ᱾ ᱟᱫᱚ ᱩᱱᱤ ᱫᱚ ᱟᱫᱚ ᱚᱸᱰᱮ ᱠᱷᱚᱱ ᱚᱰᱳᱚᱠ ᱫᱟᱲᱮᱭᱟᱫᱟᱭ ᱥᱮ ᱵᱟᱭ ᱚᱰᱩᱚᱠ ᱫᱟᱲᱮᱭᱟᱫᱟ ᱚᱱᱟ ᱫᱚ ᱵᱟᱠᱚ ᱵᱟᱲᱟᱭᱟ ᱟᱫᱚ ᱱᱮᱛᱟᱨ ᱫᱚ ᱚᱱᱟ ᱫᱩᱣᱟᱹᱨ ᱦᱚᱸ ᱵᱟᱝ ᱡᱷᱤᱡ ᱵᱟᱲᱟᱜᱼᱟ᱾
ᱦᱳᱭ ᱦᱳᱭ ᱦᱳᱭ᱾
ᱟᱫᱚ ᱜᱚᱝᱠᱮ ᱟᱫᱚ ᱚᱱᱟᱜᱮ ᱵᱩᱨᱩ ᱵᱚᱸᱜᱟᱜ ᱫᱚ᱾ ᱠᱟᱛᱷᱟ ᱫᱚ ᱟᱹᱞᱤᱧ ᱦᱟᱸᱜ ᱦᱟᱯᱲᱟᱢ ᱠᱚᱴᱷᱮᱱ ᱞᱤᱧ ᱟᱸᱡᱚᱢ ᱟᱠᱟᱜᱼᱟ᱾ ᱟᱫᱚ ᱩᱱᱟᱹᱜ ᱞᱟᱹᱴᱩ ᱜᱮ ᱛᱟᱦᱮᱸ ᱠᱟᱱᱟ᱾
ᱪᱟᱨᱪᱟ ᱚᱝᱠᱟ᱾
ᱜᱚᱝᱠᱮ ᱟᱵᱮᱱ ᱡᱩᱫᱤ ᱟᱨᱚ ᱡᱟᱦᱟᱸᱱᱟᱜ ᱵᱮᱱ ᱵᱟᱲᱟᱭ ᱠᱷᱟᱱ ᱚᱱᱟ ᱤᱫᱤ ᱠᱟᱛᱮ᱾
ᱜᱚᱝᱠᱮ ᱟᱹᱞᱤᱧ ᱫᱚ ᱵᱟᱹᱞᱤᱧ ᱟᱸᱡᱚᱢ ᱟᱠᱟᱫᱼᱟ ᱢᱟᱱᱮ ᱱᱚᱣᱟ ᱫᱚ ᱱᱚᱣᱟ ᱡᱟᱦᱟᱸ᱾ ᱵᱩᱨᱩ ᱵᱚᱸᱜᱟ ᱡᱟᱦᱟᱸ ᱴᱚᱴᱷᱟᱨᱮ ᱦᱩᱭᱩᱜᱼᱟ ᱚᱸᱰᱮ ᱠᱷᱚᱱᱟᱜ ᱫᱚ ᱟᱹᱞᱤᱧ ᱫᱚ ᱟᱹᱰᱤ ᱥᱟᱺᱜᱤᱧ ᱥᱮ ᱟᱞᱮᱨᱮᱱ ᱦᱟᱯᱲᱟᱢ ᱦᱚᱸ ᱟᱹᱰᱤ ᱥᱟᱺᱜᱤᱧ ᱜᱮᱭᱟ ᱠᱚ ᱩᱱᱠᱩ ᱦᱚᱸ ᱪᱟᱞᱟᱣ ᱟᱠᱟᱱ ᱪᱚᱠᱚ ᱵᱟᱝ ᱪᱚᱝ ᱚᱱᱟ ᱠᱷᱟᱹᱛᱤᱨ ᱛᱮ ᱦᱚᱭᱛᱚ ᱵᱟᱟᱹᱞᱤᱧ ᱟᱸᱡᱚᱢ ᱧᱟᱢ ᱟᱠᱟᱫᱟ᱾ ᱚᱱᱟ ᱠᱟᱛᱷᱟ ᱠᱚ, ᱟᱫᱚ ᱟᱯᱮ ᱠᱚᱴᱷᱮᱱ ᱟᱯᱮ ᱫᱤᱥᱚᱢ ᱦᱚᱲ ᱠᱚᱴᱷᱮᱱ ᱜᱮ ᱟᱯᱮᱭᱟᱜ ᱢᱚᱪᱟ ᱠᱷᱚᱱᱟᱜ ᱜᱮ ᱱᱚᱣᱟ ᱠᱟᱛᱷᱟ ᱠᱚᱫᱚ ᱟᱸᱡᱚᱢ ᱦᱩᱭᱩᱜ ᱠᱟᱱᱟ ᱩᱱᱟᱹᱜᱴᱟ ᱫᱚ ᱵᱟᱲᱟᱜ ᱵᱟᱲᱟᱭ ᱵᱟᱹᱱᱩᱜᱼᱟ᱾ ᱟᱨ ᱠᱟᱹᱴᱤᱡ ᱠᱷᱚᱡᱽ ᱫᱚᱨᱟᱥ ᱦᱟᱛᱟᱣ ᱞᱮᱠᱷᱟᱱ ᱢᱟ ᱟᱹᱰᱤ ᱱᱟᱯᱟᱭᱚᱜᱼᱟ ᱢᱟᱱᱮ ᱥᱮ ᱵᱟᱲᱟᱭ ᱧᱟᱢᱚᱜᱼᱟ ᱢᱮᱱᱛᱮ ᱦᱳᱭ ᱥᱮ ᱟᱫᱚ ᱠᱷᱚᱡ ᱛᱚᱞᱟᱥ ᱢᱟ ᱦᱟᱛᱟᱣ ᱦᱩᱭ ᱠᱟᱱ ᱜᱮ ᱢᱟᱱᱮ ᱯᱟᱹᱦᱤᱞ ᱦᱟᱲᱟᱢ ᱠᱚᱰᱷᱮᱱ ᱢᱮᱱᱠᱷᱟᱱ ᱩᱱᱠᱩ ᱛᱤᱨᱞᱴᱟ ᱠᱚ ᱵᱟᱲᱟᱭᱟ ᱩᱱᱟᱹᱜ ᱜᱮᱠᱚ ᱞᱟᱹᱭ ᱟᱠᱟᱫᱼᱟ ᱡᱟᱦᱟᱸ ᱵᱟᱨᱮᱛᱮ ᱵᱟᱲᱟᱭᱟ ᱩᱱᱟ. ᱜ ᱜᱮᱠᱚ ᱞᱟᱹᱭ ᱠᱟᱜᱼᱟ
ᱦᱳᱭ ᱦᱳᱭ
ᱟᱫᱚ ᱛᱟᱦᱚᱞᱮ ᱜᱚᱝᱠᱮ ᱱᱚᱣᱟ ᱫᱚ ᱢᱟᱱᱮ ᱟᱹᱰᱤ ᱡᱟᱜᱽᱨᱚᱛᱚ ᱵᱚᱸᱜᱟ ᱢᱮᱱᱟᱜ ᱟᱠᱟᱫᱮᱭᱟ ᱚᱸᱰᱮ ᱫᱚ ᱦᱮᱸ ᱵᱟᱝ ᱚᱝᱠᱮ ᱵᱩᱨᱩ ᱵᱚᱸᱜᱟ ᱨᱮᱫᱚ
ᱦᱳᱭ ᱦᱳᱭ
ᱦᱮᱸ ᱜᱚᱝᱠᱮ ᱟᱵᱤᱱ ᱫᱚᱵᱤᱱ ᱪᱟᱞᱟᱣ ᱵᱟᱲᱟ ᱟᱠᱟᱱᱟ ᱜᱚᱝᱠᱮ
ᱜᱚᱝᱠᱮ ᱪᱟᱞᱟᱣ ᱵᱟᱲᱟ ᱠᱟᱱᱟᱞᱤᱧ ᱟᱨ ᱚᱸᱰᱮ ᱠᱚ ᱞᱟᱹᱭᱭᱟ ᱥᱮ ᱪᱮᱫ ᱢᱟᱱᱮ ᱡᱟᱦᱟᱱᱟᱜ ᱡᱩᱫᱤ ᱟᱢᱟᱜ ᱤᱪᱪᱤᱭᱟᱹ ᱠᱚ ᱛᱟᱦᱮᱱ ᱛᱟᱢᱟ ᱟᱫᱚ ᱚᱸᱰᱮ ᱡᱩᱫᱤᱢ ᱞᱟᱹᱭ ᱥᱚᱫᱚᱨ ᱟᱭᱟ ᱩᱱᱤ ᱥᱮᱪᱮᱫ ᱮ ᱯᱩᱨᱚᱱ ᱠᱟᱜᱼᱟᱭ
ᱦᱳᱭ ᱦᱳᱭ
ᱟᱫᱚ ᱚᱱᱠᱟ ᱫᱚ ᱟᱞᱤᱧ ᱫᱚ ᱵᱟᱞᱤᱧ ᱫᱚᱦᱚ ᱵᱟᱲᱟ ᱟᱠᱟᱫᱮᱭᱟ ᱛᱚ ᱢᱟᱱᱮ ᱵᱟᱞᱤᱧ ᱞᱟᱹᱭ ᱥᱚᱫᱚᱨ ᱠᱟᱫᱮ ᱡᱮ ᱱᱚᱣᱟ ᱤᱧ ᱱᱚᱣᱟ ᱤᱧᱟᱹᱜ ᱞᱟᱹᱠᱛᱤ ᱨᱮ ᱢᱮᱱᱟᱜᱼᱟ ᱱᱚᱣᱟ ᱨᱮᱱᱟᱜ ᱟᱫᱚ ᱚᱱᱠᱟ ᱫᱚ ᱵᱟᱹᱞᱤᱧ ᱞᱟᱹᱭ ᱥᱚᱫᱚᱨ ᱟᱠᱟᱫᱮᱭᱟ
ᱟᱪᱪᱷᱟ ᱟᱪᱪᱷᱟ ᱜᱚᱝᱠᱮ ᱟᱪᱪᱷᱟ ᱟᱨ ᱜᱚᱝᱠᱮ
ᱦᱳᱭ
ᱵᱩᱨᱩ ᱢᱟ ᱟᱹᱰᱤᱜᱟᱱ ᱵᱩᱨᱩ ᱢᱮᱱᱟᱜᱼᱟ ᱟᱹᱰᱤᱜᱟᱱ ᱵᱩᱨᱩ ᱨᱮᱵᱚᱱ ᱯᱩᱡᱟᱹ ᱯᱟᱥᱟᱭ ᱟᱨ ᱜᱚᱝᱠᱮ ᱱᱚᱣᱟ ᱡᱟᱦᱟᱸ ᱵᱩᱨᱩ ᱵᱚᱸᱜᱟ ᱵᱤᱱ ᱞᱟᱹᱭ ᱠᱮᱫ ᱡᱟᱦᱟᱸ ᱚᱱᱟ ᱥᱟᱛᱫᱤᱱ ᱦᱟᱹ ᱨᱮᱥ ᱪᱮᱫ ᱴᱳᱯ ᱚᱱᱠᱟ ᱢᱟᱱᱮ ᱢᱟᱱᱮ ᱞᱟᱹᱭ ᱠᱚ ᱪᱮᱫ ᱥᱮᱨᱮᱧ ᱟᱸᱡᱚᱢᱱᱟ ᱚᱠᱟ ᱵᱩᱨᱩ ᱵᱟᱲᱟ ᱜᱷᱟᱴ ᱚᱠᱟ ᱵᱩᱨᱩ ᱪᱮᱫ ᱞᱮᱠᱟ ᱟᱨᱚ ᱥᱮᱨᱮᱧ ᱢᱮᱱᱟᱜ ᱛᱤᱱᱟᱹᱴᱤ ᱵᱩᱨᱩ ᱨᱮ ᱥᱮ ᱛᱤᱱᱟᱹᱜ ᱡᱟᱭᱜᱟ ᱨᱮ ᱱᱚᱣᱟ
ᱵᱟ ᱟᱫᱚ ᱟ ᱟᱞᱤᱧ ᱡᱟᱦᱟᱸ ᱴᱟᱜ ᱞᱤᱧ ᱵᱟᱲᱟᱭᱟ ᱚᱱᱟ ᱫᱚ ᱢᱤᱫᱼᱼ ᱫᱤᱱ ᱜᱮᱠᱚ ᱵᱚᱸᱜᱟᱭᱟ ᱢᱟᱱᱮ ᱚᱱᱟ ᱫᱚᱼᱼ ᱮ ᱱᱚᱜᱼᱚᱭ ᱚᱱᱛᱮ ᱨᱟᱠᱟ ᱥᱤᱱᱤ ᱵᱩᱨᱩ ᱠᱚ ᱢᱮᱛᱟᱜ ᱠᱟᱱᱟ᱾
ᱦᱚᱭ ᱦᱚᱭ᱾
ᱦᱚᱭᱱᱟ ᱴᱟᱜ ᱨᱮᱱᱟᱜ ᱠᱟᱛᱷᱟ ᱞᱤᱧ ᱞᱟᱹᱭ ᱠᱮᱫᱟ ᱟᱫᱚᱼᱼ ᱮᱴᱟᱜ ᱨᱮᱫᱚ ᱪᱮᱫ ᱞᱮᱠᱟ ᱠᱚ ᱵᱚᱸᱜᱟᱭᱟ ᱚᱱᱟ ᱠᱚᱫᱚ ᱩᱱᱟᱹᱜ ᱫᱚ ᱵᱟᱹᱞᱤᱧ ᱵᱟᱲᱟᱭᱟ᱾
ᱦᱳᱭ ᱦᱳᱭ᱾
ᱛᱚ ᱟᱹᱞᱤᱧ ᱡᱟᱦᱟᱸ ᱛᱤᱱᱟᱹᱜ ᱞᱤᱧ ᱵᱟᱲᱟᱭ ᱟᱠᱟᱫᱟ ᱱᱚᱣᱟ ᱜᱮᱞᱤᱧ ᱞᱟᱹᱭ ᱥᱚᱫᱚᱨᱟ ᱵᱮᱱ ᱠᱟᱱ ᱥᱟᱫᱚᱜ ᱥᱚᱫᱚᱨᱟᱜ ᱵᱮᱱᱟ᱾
ᱟᱪᱪᱷᱟ ᱟᱪᱷᱟ ᱪᱷᱟ᱾ ᱡᱟᱭᱦᱳᱠ ᱜᱚᱝᱠᱮ ᱟᱹᱵᱤᱱ ᱥᱟᱞᱟᱜ ᱜᱟᱯᱟᱞ ᱢᱟᱨᱟᱣ ᱠᱟᱛᱮᱜ ᱟᱹᱰᱤ ᱨᱟᱹᱥᱠᱟᱹ ᱞᱤᱧ ᱟᱹᱭᱠᱟᱹᱣ ᱠᱮᱜᱼᱟ ᱟᱨ ᱟᱹᱵᱤᱱᱟᱜ ᱢᱚᱪᱟ ᱠᱚᱼᱼ ᱱᱚᱜᱼᱚᱭ ᱡᱮ ᱩᱱᱟᱹᱜ ᱵᱟᱝ ᱵᱟᱲᱟᱭ ᱠᱟᱛᱷᱟ ᱟᱞᱤᱧ ᱞᱤᱧ ᱟᱸᱡᱚᱢ ᱥᱟᱸᱜᱮ ᱠᱮᱜᱼᱟ᱾ ᱦᱳᱭ ᱥᱮ ᱟᱹᱞᱤᱧ ᱦᱚᱸ ᱡᱮ ᱟᱯᱮ ᱭᱟᱜ ᱦᱟᱯᱮ ᱟᱯᱮ ᱟᱯᱼᱼ ᱢᱟᱱᱮ ᱯᱩᱨᱩᱫᱷᱩᱞ ᱦᱩᱭ ᱵᱟᱲᱟ ᱜᱚᱜ ᱞᱮᱱᱠᱷᱟᱱᱼᱼ ᱦᱮᱸ ᱥᱮ ᱛᱚᱠᱷᱚᱱ ᱨᱮᱦᱚᱸ ᱟᱞᱮ ᱭᱤᱧ ᱜᱚᱲᱚᱢ ᱠᱚᱲᱟ ᱜᱚᱲᱚᱢ ᱠᱩᱲᱤ ᱛᱟᱠᱚ ᱞᱤᱧ ᱞᱟᱹᱭ ᱵᱟᱲᱟᱣ ᱠᱚᱣᱟ ᱵᱟᱠᱷᱟᱱ ᱚᱠᱟ ᱨᱮ ᱞᱟᱹᱭᱟ ᱱᱚᱣᱟ ᱠᱚ ᱼᱼ ᱠᱚᱫᱚ ᱞᱤᱧ ᱟᱸᱡᱚᱢ ᱧᱟᱢ ᱠᱮᱜᱼᱟ ᱦᱳᱭᱥᱮ᱾
ᱦᱳᱭ ᱦᱳᱭ ᱦᱳᱭ᱾
ᱦᱚᱲ ᱠᱚ ᱦᱚᱲ ᱦᱚᱯᱚᱲ ᱠᱚ ᱴᱷᱮᱱ ᱜᱮ ᱟᱸᱡᱚᱢ ᱠᱟᱛᱷᱟ ᱠᱟᱛᱮᱜᱼ ᱜᱮ ᱟᱵᱚ ᱨᱮᱱ ᱜᱚᱲᱚᱢ ᱠᱩᱲᱤ ᱠᱚᱵᱚᱱ ᱞᱟᱹᱭ ᱥᱟᱸᱜᱮᱭᱟ ᱠᱚᱣᱟ᱾